ᱦᱮᱞᱳ ᱦᱮᱸ ᱞᱤᱧ ᱟᱸᱡᱚᱢᱚᱜ ᱠᱟᱱᱟ
ᱦᱮᱸ ᱛᱚ ᱟᱸᱡᱚᱢᱚᱜ ᱠᱟᱱᱟ
ᱚ ᱪᱮᱫ ᱠᱚᱵᱤᱱ ᱪᱤᱠᱟᱭᱮᱫᱟ?
ᱪᱮᱫ ᱜᱮ ᱵᱟᱝ ᱪᱮᱫ ᱵᱮᱤᱱ ᱪᱤᱠᱟᱹᱭᱟ ᱫᱩᱲᱩᱵ ᱵᱟᱲᱟ ᱦᱩᱭ ᱠᱟᱱᱟ᱾
ᱚ ᱫᱚ ᱫᱟᱜ ᱮᱫᱟᱭ ᱥᱮ ᱵᱟᱝ? ᱚᱱᱛᱮ ᱫᱚ ᱫᱟᱜ ᱫᱟᱭ ᱥᱮ ᱵᱟᱝ?
ᱤᱱᱠᱟᱹ ᱠᱤ ᱫᱟᱭ ᱮᱲᱮ ᱱᱟᱥᱮ
ᱚ ᱦᱚ ᱟᱪᱪᱷᱟ ᱟᱪᱪᱷᱟ ᱱᱚᱛᱮᱫᱚ ᱫᱚᱢᱮᱜᱮ ᱫᱟᱜ ᱮᱟᱭ ᱦᱚᱞᱟ ᱢᱟᱫᱮᱨ ᱠᱷᱚᱱᱟᱜ ᱮᱠᱤ ᱨᱚᱠᱚᱢ ᱫᱟᱜᱮᱫ ᱜᱮ
ᱚ ᱟᱞᱮ ᱥᱮᱫ ᱫᱚ ᱮᱲᱮᱱᱟᱥᱮᱫ ᱫᱟᱜ ᱮᱜ-ᱟ
ᱱᱚᱛᱮ ᱫᱚ ᱥᱮᱛᱟᱜ ᱠᱟᱱ ᱩᱱᱟᱹᱜ ᱫᱚ ᱥᱮᱛᱟᱜ ᱩᱱᱟᱹᱜ ᱥᱚᱢᱚᱭ ᱫᱚ ᱵᱟᱭ ᱫᱟᱜ ᱮᱫᱟ ᱢᱟᱡᱟᱱ ᱠᱷᱟᱱ ᱜᱮ ᱫᱤᱱᱟᱹᱢ ᱫᱟᱜᱫᱟ
ᱱᱚᱛᱮ ᱫᱚ ᱵᱟᱝ ᱱᱚᱛᱮ ᱫᱚ ᱟᱭᱩ ᱥᱮ ᱛᱤᱜᱮ ᱛᱷᱚᱲᱟ ᱛᱷᱩᱲᱤ ᱫᱟᱜ ᱮ ᱫᱟᱭ ᱩᱥᱠᱮ ᱯᱚᱨᱮ ᱫᱚ ᱵᱟᱝᱟᱼᱮ
ᱚ ᱫᱟᱠᱟ ᱠᱚᱵᱤᱱ ᱡᱚᱢ ᱠᱮᱜᱼᱟ ᱥᱮ ᱵᱟᱝ?
ᱡᱚᱢ ᱠᱮᱫᱼᱟ ᱞᱤᱧ ᱦᱤᱛᱦᱤᱛ ᱜᱮ᱾
ᱟᱪᱪᱷᱟ ᱟᱪᱪᱷᱟ ᱦᱮᱸ
ᱟᱵᱮᱱ ᱠᱚ
ᱟᱞᱮ ᱟᱹᱞᱤᱧ ᱦᱚᱸᱞᱤᱧ ᱡᱚᱢ ᱠᱮᱫᱟ᱾ ᱦᱩᱭᱳᱱᱟ ᱰᱷᱮᱨ ᱜᱮ ᱵᱟᱨ ᱯᱮ ᱜᱷᱳᱱᱴᱟ ᱞᱟᱦᱟ
ᱚ ᱦᱮᱸ ᱞᱟᱹᱭ ᱦᱚᱸᱞᱤᱧ ᱡᱚᱢ ᱠᱮᱭᱟ ᱱᱤᱭᱟᱹ ᱛᱤ ᱛᱮᱜᱮ
ᱛᱟᱦᱞᱮ ᱦᱩᱲᱩ ᱠᱚᱫᱚ ᱨᱚᱦᱚᱭ ᱠᱮᱫᱟ ᱢᱟᱱᱮ ᱛᱚᱞᱟ ᱠᱚᱯᱮ ᱤᱭᱟᱹ ᱟᱠᱟ-ᱟ ᱥᱮ ᱵᱟᱝ?
ᱱᱮᱛᱟᱨ ᱫᱚ ᱚᱱᱮ ᱤᱭᱟᱹᱭ ᱜᱮᱭᱟ ᱠᱚ ᱛᱚ ᱚᱱᱮ ᱪᱟᱨᱟ ᱠᱚ ᱜᱤᱰᱤ ᱜᱮᱭᱟ᱾
ᱦᱳᱭ
ᱚ ᱜᱤᱰᱤ ᱫᱚ ᱦᱩᱭ ᱠᱟᱱᱟ
ᱜᱤᱰᱤ ᱫᱚ ᱦᱩᱭ ᱟᱠᱟᱱᱟ᱾
ᱚ ᱦᱚᱸ ᱟᱪᱪᱷᱟ ᱟᱪᱪᱷᱟ
ᱜᱤᱰᱤ ᱵᱟᱲᱟ ᱦᱩᱭ ᱠᱟᱱᱟ᱾
ᱚ ᱟᱞᱮ ᱥᱮᱱ ᱫᱚ ᱠᱤᱪᱷᱩ ᱫᱤᱱ ᱯᱚᱨᱮ ᱠᱚ ᱨᱚᱦᱚᱭ ᱞᱟᱹᱜᱤᱫ ᱫᱚ
ᱟᱞᱮ ᱥᱮᱫ ᱫᱚ ᱟᱹᱣᱨᱤᱭᱟᱠᱚ
ᱚ ᱦᱚᱸ
ᱱᱮ ᱛᱚᱠᱚ ᱮᱦᱚᱵ ᱟᱠᱟᱱ
ᱚ ᱟᱪᱪᱷᱟ ᱟᱪᱪᱷᱟ ᱱᱚᱛᱮ ᱛᱚ ᱟᱹᱰᱤ ᱪᱟᱬ ᱜᱮ ᱦᱩᱭᱩᱜ ᱜᱮᱭᱟ ᱟᱨ ᱱᱚᱛᱮ ᱫᱚ ᱫᱚᱢᱮ ᱮᱢᱱᱤ ᱛᱮᱜᱮ ᱥᱚᱵᱽᱡᱤ ᱠᱚᱠᱚ ᱨᱚᱦᱚᱭ ᱭᱟ ᱛᱚ ᱚᱱᱟ ᱠᱷᱟᱱᱛᱮ ᱟᱫᱚ ᱚ ᱟᱪᱪᱷᱟ ᱟᱪᱪᱷᱟ ᱪᱮᱫ ᱪᱮᱫ ᱥᱚᱵᱡᱤ ᱠᱚᱯᱮ ᱨᱚᱦᱚᱭ ᱠᱟᱫᱟ
ᱱᱤᱛᱚᱜ ᱫᱚ ᱵᱮᱸᱜᱟᱲ ᱵᱤᱞᱛᱤ
ᱚ ᱵᱤᱞᱟᱹᱛᱤ ᱱᱮᱛᱟᱨ ᱠᱚ ᱨᱚᱦᱚᱭ ᱠᱟᱜ ᱜᱮᱭᱟ
ᱦᱮᱸ ᱨᱳᱦᱚᱭ ᱜᱮ
ᱟᱞᱮ ᱥᱮᱱ ᱫᱚ ᱱᱮᱛᱟᱨ ᱫᱚ ᱵᱤᱞᱟᱹᱛᱤ ᱫᱚ ᱵᱟᱝ ᱧᱟᱢᱚᱜᱼᱟ᱾
ᱱᱚᱛᱮ ᱫᱚ ᱵᱤᱞᱟᱹᱛᱤ ᱠᱚ ᱧᱟᱢᱚᱜ ᱜᱮᱭᱟ᱾
ᱛᱚ ᱡᱟᱦᱟᱱᱟᱜ ᱠᱚ ᱞᱟᱹᱭ ᱵᱤᱱ
ᱟᱹᱵᱤᱱ ᱜᱮ ᱪᱮᱫ ᱞᱮᱠᱟᱵᱤᱱ ᱦᱩᱞ ᱢᱟᱦᱟ ᱫᱚᱵᱮᱱ ᱯᱟᱨᱚᱢ ᱠᱮᱭᱟ?
ᱦᱩᱞ ᱢᱟᱦᱟ ᱫᱚ ᱢᱟᱱᱮ ᱥᱮ ᱨᱚᱠᱚᱢ ᱫᱚ ᱵᱚᱞᱛᱮ ᱱᱚᱛᱮ ᱫᱚ ᱥᱮ ᱨᱚᱠᱚᱢ ᱥᱩᱫᱩ ᱵᱟᱦᱟ ᱤᱭᱮ ᱯᱷᱳᱴᱳ ᱨᱮ ᱢᱟᱞᱟ ᱠᱚ ᱫᱷᱩᱯ ᱠᱚ ᱫᱷᱚᱨᱟᱣ ᱜᱮᱭᱟ ᱠᱚ ᱚᱱᱟ ᱠᱚᱜᱮ ᱦᱩᱭᱩᱜ ᱜᱮᱭᱟ ᱮᱢᱱᱤ ᱟᱫᱟᱨᱥ ᱫᱚ ᱪᱤ ᱥᱮᱨᱚᱠᱚᱢ ᱫᱚ ᱵᱟᱝ ᱢᱟᱱᱟᱣ ᱦᱩᱭᱩᱜ ᱜᱮᱭᱟ ᱚᱱᱛᱮ ᱫᱚ?
ᱱᱚᱛᱮ ᱦᱚᱸ ᱤᱱᱠᱟᱹᱜᱮ
ᱚ ᱞᱟᱦᱟ ᱛᱮᱫᱚ ᱯᱚᱨᱚᱵᱽ ᱠᱚ ᱦᱩᱭ ᱵᱟᱲᱟᱜ ᱠᱟᱱ ᱛᱟᱦᱮᱱ ᱜᱮ ᱯᱨᱚᱛᱤᱡᱳᱜᱤᱛᱟ ᱠᱚᱦᱚᱸ ᱱᱮᱛᱟᱨ ᱫᱚ ᱚ ᱱᱤᱭᱟᱹᱞᱤᱭᱟᱹ ᱵᱟᱨ ᱫᱷᱟᱣ ᱵᱚᱱᱫᱚ ᱦᱩᱭ ᱠᱟᱱᱟ ᱟᱨ ᱯᱨᱳᱜᱨᱟᱢ ᱵᱚᱞᱛᱮ ᱯᱟᱛᱟ ᱮᱱᱮᱡ ᱠᱚ ᱦᱩᱭᱩᱜ ᱛᱟᱦᱮᱱᱟ
ᱦᱳᱭ ᱱᱚᱛᱮ ᱦᱚᱸ ᱚᱱᱠᱟ ᱜᱮ
ᱦᱟᱸ
ᱱᱚᱛᱮ ᱦᱚᱸ ᱤᱱᱠᱟ ᱜᱤ
ᱚ
ᱟᱫᱚ ᱱᱤᱭᱟᱹ ᱵᱚᱪᱷᱚᱨ ᱫᱚ
ᱚ
ᱫᱟᱜᱛᱮ ᱵᱟᱹᱲᱤᱡ ᱵᱟᱲᱟ ᱠᱮᱜᱼᱟ
ᱚ ᱦᱚᱸᱭ ᱛᱚ ᱫᱚᱢᱮ ᱜᱮ ᱫᱟᱜ ᱠᱮᱜ ᱟᱭ ᱡᱳᱨ ᱜᱮ ᱥᱚᱠᱛᱚ ᱜᱮ
ᱥᱚᱠᱛᱚ ᱜᱮ ᱫᱟᱵ ᱜᱮᱭᱟ
ᱚ ᱟᱪᱪᱷᱟ ᱟᱪᱪᱷᱟ
ᱚᱱᱟ ᱠᱟᱭᱛᱮ ᱱᱤᱭᱟᱹ ᱵᱚᱪᱷᱚᱨ ᱫᱚ ᱤᱱᱟᱹᱜ ᱱᱟᱯᱟᱭ ᱫᱷᱟᱨᱟ ᱫᱚ ᱵᱟᱝ
ᱚ ᱟᱨ ᱟᱵᱚ ᱫᱚ ᱛᱤᱱᱟᱹᱜ ᱪᱮᱫ ᱞᱮᱠᱟ ᱢᱟᱱᱟᱣ ᱦᱩᱭᱱᱟ
ᱚᱱᱟ ᱚᱱᱠᱟ ᱜᱮ ᱱᱤᱝᱠᱟᱹ ᱜᱮ ᱤᱱᱟᱹᱜ ᱱᱟᱯᱟᱭ ᱫᱷᱟᱨᱟ ᱫᱚ ᱵᱟᱝ ᱡᱮ ᱠᱚ ᱠᱟᱹᱢᱤ ᱠᱟᱱᱟ ᱚᱱᱟ ᱠᱚ ᱠᱟᱹᱢᱤ ᱵᱟᱲᱟ ᱦᱩᱭᱱᱟ ᱩᱥᱠᱮ ᱯᱚᱨᱮ ᱫᱚ ᱵᱟᱝ
ᱚ ᱛᱟᱨᱯᱚᱨᱮ ᱯᱤᱴᱷᱟᱹ ᱢᱤᱴᱷᱟᱹ ᱠᱚ ᱦᱩᱭᱩᱜ ᱜᱮᱭᱟ ᱥᱮ ᱵᱟᱝ ᱚᱱᱛᱮ ᱫᱚ
ᱦᱩᱭᱩᱜ ᱜᱮᱭᱟ
ᱚ ᱪᱮᱫ ᱯᱤᱴᱷᱟᱹ
ᱩᱱᱟᱹᱜ ᱡᱟᱹᱥᱛᱤ ᱫᱚ ᱵᱟᱝ
ᱚ ᱟᱞᱮ ᱥᱮᱫ ᱢᱟ ᱯᱤᱴᱷᱟᱹ ᱜᱮ ᱵᱟᱝᱠᱚ ᱵᱮᱱᱟᱣᱟ ᱟᱫᱚ ᱱᱮᱦᱚᱨ ᱫᱚ ᱡᱚᱢ ᱥᱟᱱᱟ ᱦᱩᱭ ᱞᱮᱱᱟ ᱟᱫᱚ ᱚᱱᱟᱛᱮ ᱵᱮᱱᱟᱣ ᱦᱩᱭᱱᱟ ᱵᱟᱝᱠᱷᱟᱱ ᱫᱚ ᱱᱚᱛᱮ ᱫᱚ ᱵᱟᱝᱠᱚ ᱯᱤᱴᱷᱟᱹᱭ ᱜᱮᱭᱟ ᱚᱱᱟ ᱨᱮᱫᱚ ᱚᱱᱟ ᱨᱮᱫᱚ ᱥᱩᱫᱷᱩ ᱤᱭᱟᱹ ᱠᱚᱠᱚ ᱡᱚᱢ ᱜᱮᱭᱟ ᱮᱭᱟ ᱠᱚ ᱠᱟᱱᱴᱷᱟᱨ ᱠᱷᱟᱹᱡᱟᱹᱲᱤ ᱠᱚ ᱛᱟᱨᱯᱚᱨ ᱩᱞ ᱯᱷᱚᱞ ᱠᱚ ᱟᱨᱠᱤ ᱡᱚᱢ ᱦᱩᱭᱩᱜ ᱜᱮᱭᱟ
ᱱᱚᱛᱮ ᱫᱚ ᱢᱤᱫᱵᱟᱨ ᱫᱚᱠᱚ ᱯᱤᱴᱷᱟᱹᱣ ᱜᱮᱭᱟ ᱟᱫᱷᱟᱱ ᱠᱚ ᱠᱚ ᱟᱫᱷᱟᱱ ᱠᱚᱠᱚ ᱤᱭᱟᱹᱭᱟ ᱟᱫᱷᱟᱱ ᱠᱚᱫᱚ ᱵᱟᱝ
ᱚ ᱟᱪᱪᱷᱟ ᱟᱪᱪᱷᱟ
ᱟᱞᱤᱧ ᱫᱚ ᱚᱲᱟᱜ ᱨᱮ ᱵᱟᱹᱱᱩᱜ ᱞᱤᱧᱛᱮ
ᱦᱚ
ᱤᱱᱟ. ᱜ ᱵᱟᱹᱞᱤᱧ ᱢᱚᱱᱮᱭᱟᱜ ᱠᱟᱱᱟ
ᱚ ᱟᱪᱪᱷᱟ ᱟᱪᱪᱷᱟ